ᱪᱮᱫ ᱮᱢ ᱪᱤᱠᱟᱹᱭᱟ?
ᱪᱮᱫ ᱦᱚᱸ ᱵᱟᱝᱟ᱾
ᱱᱟᱯᱟᱭ ᱵᱟᱲᱟ ᱜᱮᱭᱟᱢ?
ᱦᱳᱭ᱾
ᱚ ᱤᱧ ᱦᱚᱸ ᱪᱮᱫ ᱮᱢ ᱞᱟᱜᱟᱣ ᱠᱟᱜᱼᱟ ᱦᱮᱰᱯᱷᱳᱱ ᱥᱟᱰᱮ ᱠᱟᱱᱟ ᱾
ᱯᱷᱮᱱ ᱪᱟᱞᱟᱜ ᱠᱟᱱᱟ ᱱᱯᱮ ᱛᱟᱦᱚᱞᱮᱧ ᱵᱚᱱᱫᱚ ᱞᱮᱜᱮ
ᱚᱸᱦᱚ ᱾
ᱟᱸᱡᱚᱢ ᱫᱟ ᱾
ᱦᱮᱸ
ᱚ ᱾
ᱟᱨ ᱡᱚᱢ ᱧᱩ ᱫᱚ ᱠᱚ ᱦᱩᱭᱮᱱ ᱛᱟᱢᱟ?
ᱦᱮᱸ ᱦᱩᱭᱮᱱ ᱛᱤᱧᱟᱹ ᱟᱢᱮᱢ ᱡᱚᱢ ᱠᱮᱫᱟ? ᱦᱮᱸ ᱛᱩᱯᱩ ᱦᱚᱸ ᱦᱩᱭᱩ ᱟᱠᱟᱱᱟ᱾
ᱤᱧᱦᱚ ᱡᱚᱢ ᱠᱟᱹᱫᱟᱹᱧ ᱛᱩᱯᱩ ᱟᱠᱟᱱᱟᱹᱧ᱾
ᱚ ᱸᱻ ᱾ ᱦᱮᱸ ᱛᱚ
ᱟᱫᱚ ᱱᱤᱛᱚᱜ ᱫᱚᱢ ᱨᱮᱥᱴ ᱮᱫ ᱛᱟᱦᱮᱱᱟ ᱥᱮ ᱪᱮᱫ
ᱫᱩᱲᱩᱵ ᱟᱠᱟᱱ ᱛᱟᱦᱮᱸᱫ ᱤᱧ
ᱚᱼᱼ ᱞᱟᱹᱭ ᱮᱫᱟᱹᱧ ᱥᱟᱢᱱᱮ ᱨᱮ ᱵᱩᱨᱩ ᱵᱚᱸᱜᱟ ᱟᱥᱟᱲ ᱵᱚᱸᱜᱟ ᱨᱮᱱᱟᱜ ᱠᱩᱲᱤ ᱫᱤᱱ ᱨᱮᱠᱚ ᱞᱟᱹᱭᱟ ᱥᱮᱱ ᱵᱟᱲᱟ ᱟᱠᱟᱱᱟ ᱥᱮ ᱵᱟᱝ?
ᱦᱮᱸ ᱪᱟᱞᱟᱣ ᱞᱮᱱ ᱛᱟᱦᱮᱸ ᱤᱧ ᱢᱤᱫ ᱫᱷᱟᱣ ᱜᱮ᱾
ᱟᱪᱷᱟ᱾ ᱱᱮᱛᱟᱨ ᱢᱟ ᱟᱨᱚ ᱱᱟᱣᱟ ᱥᱤᱲᱤ ᱠᱚᱠᱚ ᱵᱮᱱᱟᱣ ᱠᱟᱜᱼᱟ᱾ ᱟᱢ ᱡᱚᱠᱷᱚᱱᱮᱢ ᱪᱟᱞᱟᱣ ᱞᱮᱱᱟ ᱩᱱ ᱫᱚ ᱪᱮᱫ ᱞᱮᱠᱟ ᱛᱟᱦᱮᱸ ᱠᱟᱱᱟ ᱠᱟᱹᱴᱤᱡ ᱞᱟᱹᱭ ᱢᱮᱥᱮᱼᱼ
ᱩᱱ ᱫᱚ ᱥᱤᱲᱤ ᱫᱚ ᱵᱟᱝ ᱛᱟᱦᱮᱸ ᱠᱟᱱᱟ ᱚᱱᱟ ᱤᱭᱟᱹ ᱛᱮᱜᱮ ᱨᱟᱠᱟᱵ ᱦᱩᱭᱩᱜ ᱛᱟᱦᱮᱸᱫ ᱫᱚᱢᱮ ᱞᱚᱥᱚᱫ᱾ ᱫᱷᱤᱨᱤ ᱠᱚ ᱦᱮᱱᱟᱜᱼᱟ ᱾
ᱚᱼᱼ ᱾
ᱟᱨᱠᱤ ᱵᱚᱨᱥᱟ ᱫᱤᱱ ᱫᱚ ᱱᱤᱛᱚᱜ ᱫᱚ ᱫᱟᱜ ᱡᱟᱹᱲᱤ ᱫᱤᱱ ᱛᱚᱼᱼ ᱫᱟᱜ ᱞᱮᱠᱷᱟᱱ ᱜᱮ ᱞᱚᱥᱚᱫᱚᱜᱼᱟ᱾
ᱟᱪᱪᱷᱟ ᱟᱫᱚ ᱱᱟᱣᱟ ᱥᱤᱲᱤ ᱠᱚᱠᱚ ᱵᱮᱱᱟᱣ ᱠᱟᱫᱟ ᱪᱟᱞᱟᱜ ᱨᱮᱱᱟᱜ ᱡᱟᱦᱟᱱᱟᱜ ᱠᱚ ᱵᱟᱢ ᱢᱚᱱᱮ ᱵᱟᱲᱟᱭᱮᱫᱼᱟ
ᱼᱼ ᱱᱤᱭᱟᱹ ᱵᱟᱨ ᱫᱚ ᱦᱟᱜ ᱵᱟᱹᱧ ᱢᱚᱱᱮ ᱟᱠᱟᱫᱼᱟ ᱪᱟᱞᱟᱜ ᱫᱚ᱾ ᱯᱚᱨᱮᱨ ᱵᱟᱨ ᱥᱮᱫ ᱧᱮᱞ ᱦᱩᱭᱩᱜᱼᱟ ᱱᱟᱦᱟᱜ᱾
ᱦᱮᱸ ᱛᱚ᱾ ᱤᱱᱟᱹ ᱛᱟᱭᱱᱚᱢ ᱛᱟᱭᱱᱚᱢ ᱜᱮ ᱠᱷᱩᱲᱤ ᱰᱩᱝᱨᱤ ᱠᱚ ᱢᱮᱱᱟᱜᱼᱟ ᱫᱚᱢᱮ ᱯᱟᱛᱟ ᱮᱱᱮᱡ ᱠᱚᱠᱚ ᱫᱚᱦᱚᱭ ᱜᱮᱭᱟ ᱛᱚ ᱚᱱᱟᱼᱼ ᱠᱚᱨᱮ ᱪᱟᱞᱟᱜ ᱠᱚ ᱵᱟᱢ ᱢᱚᱱᱮᱭᱮᱫᱼᱟ?
ᱵᱟᱝᱜᱮ ᱵᱟᱹᱧ ᱢᱚᱱᱮ ᱠᱟᱜᱼᱟ ᱪᱟᱞᱟᱜ ᱦᱩᱭᱩᱜᱼᱟ ᱢᱤᱫ ᱫᱷᱟᱣ ᱜᱟᱱ ᱫᱚ ᱧᱮᱞ ᱟᱹᱜᱩᱭ ᱦᱩᱭᱩᱜᱼᱟ ᱦᱟᱜᱼᱼ
ᱚ ᱛᱟᱦᱚᱞᱮ ᱟᱯᱮ ᱥᱩᱨ ᱠᱚᱨᱮ ᱚᱱᱟ ᱵᱩᱨᱩ ᱠᱚᱼᱼ ᱯᱩᱡᱟᱹ ᱠᱚ ᱫᱟᱬᱟᱱ ᱠᱚ ᱚᱱᱠᱟ ᱡᱟᱭᱜᱟ ᱠᱚ ᱢᱮᱱᱟᱜᱼᱟ ᱛᱚ?
ᱟᱞᱮ ᱥᱩᱨ ᱨᱮᱫᱚ ᱢᱤᱫᱴᱟᱝ ᱜᱮ ᱦᱮᱱᱟᱜᱼᱟ ᱴᱩᱨᱟᱹ ᱵᱩᱨᱩ ᱟᱫᱚ ᱚᱱᱠᱟ ᱢᱚᱛᱚ ᱫᱚ ᱵᱟᱝ ᱦᱩᱭᱩᱜᱼᱟ ᱵᱩᱨᱩᱼᱼ ᱵᱚᱸᱜᱟ ᱞᱮᱠᱟ ᱫᱚ᱾
ᱚ ᱟᱫᱚ ᱚᱱᱟ ᱫᱚ ᱛᱤᱥ ᱯᱮ ᱵᱚᱸᱜᱟᱭ ᱜᱮᱭᱟ?
ᱚᱱᱮ ᱡᱷᱮᱸᱴ ᱵᱚᱸᱜᱟ ᱢᱚᱬᱮ ᱢᱟᱦᱟ ᱨᱮ᱾
ᱚ ᱟᱨ ᱚᱸᱰᱮ ᱦᱚᱸ ᱚᱱᱠᱟ ᱡᱟᱠ ᱡᱚᱢᱚᱠ ᱜᱮ ᱵᱚᱸᱜᱟ ᱵᱩᱨᱩ ᱦᱩᱭᱩᱜ ᱜᱮᱭᱟ ᱡᱟᱦᱟᱸ ᱞᱮᱠᱟ ᱱᱚᱣᱟ ᱵᱩᱨᱩ ᱵᱚᱸᱜᱟ ᱦᱩᱭᱩᱜᱼᱟ?
ᱵᱚᱸᱜᱟ ᱵᱩᱨᱩ ᱫᱚ ᱦᱩᱭᱩᱜᱼᱟ ᱟᱫᱚ ᱵᱩᱨᱩ ᱵᱚᱸᱜᱟ ᱩᱱᱟᱹᱜ ᱫᱚ ᱡᱟᱠ ᱫᱚ ᱵᱟᱝ ᱦᱩᱭᱩᱜᱼᱟ ᱢᱟᱱᱮᱼᱼ ᱥᱩᱨ ᱥᱩᱯᱩᱨ ᱠᱚᱨᱮ ᱠᱚ ᱦᱤᱡᱩᱜ ᱦᱤᱡᱩᱜᱼᱟ᱾ ᱵᱩᱨᱩ ᱵᱚᱸᱜᱟ ᱞᱮᱠᱟ ᱫᱚ ᱥᱟᱺᱜᱤᱧ ᱨᱮᱱ ᱞᱮᱠᱟ ᱫᱚ ᱟᱨᱠᱤ ᱵᱩᱨᱩ ᱵᱚᱸᱜᱟ ᱨᱮ ᱡᱮᱢᱚᱱ ᱥᱟᱺᱜᱤᱧ ᱥᱟᱺᱜᱤᱧ ᱠᱚᱨᱮᱱ ᱠᱚ ᱦᱤᱡᱩᱜᱼᱟᱼᱼ ᱥᱮ ᱚᱱᱠᱟ ᱫᱚ ᱱᱚᱰᱮ ᱫᱚ ᱵᱟᱠᱚ ᱦᱤᱡᱩᱜ ᱜᱮᱭᱟ ᱢᱟᱱᱮ ᱥᱩᱨ ᱥᱩᱯᱩᱨ ᱨᱮᱱ ᱦᱚᱲ ᱜᱮᱠᱚ ᱦᱤᱡᱩᱜᱼᱟ᱾
ᱚ ᱛᱟᱨᱢᱟᱱᱮ ᱱᱚᱣᱟ ᱵᱩᱨᱩ ᱵᱚᱸᱜᱟ ᱼᱼ ᱢᱟᱱᱮ ᱵᱩᱨᱩ ᱵᱚᱸᱜᱟ ᱤᱫᱤ ᱠᱟᱛᱮᱜ ᱡᱟᱦᱟᱸ ᱞᱮᱠᱟ ᱦᱚᱲ ᱠᱚ ᱵᱟᱲᱟᱭᱟ ᱟᱯᱮᱭᱟᱜ ᱵᱩᱨᱩ ᱵᱚᱸᱜᱟ ᱤᱫᱤ ᱠᱟᱛᱮ ᱫᱚ ᱼᱼ ᱛᱚ ᱚᱱᱠᱟ ᱫᱚ ᱵᱟᱝ ᱠᱚ ᱵᱟᱲᱟᱭᱟ ᱵᱟᱝ?
ᱦᱳᱭ ᱾ᱫᱚᱢᱮ ᱥᱟᱺᱜᱤᱧ ᱨᱮᱱ ᱫᱚ ᱦᱚᱭᱛᱚ ᱵᱟᱠᱚ ᱵᱟᱲᱟᱭᱟ ᱥᱩᱨ ᱠᱚᱨᱮᱱ ᱫᱚᱠᱚ ᱵᱟᱲᱟᱭ ᱜᱮᱭᱟ᱾
ᱚ ᱟᱪᱪᱷᱟ᱾ ᱟᱫᱚ ᱟᱯᱮ ᱦᱚᱸᱯᱮ ᱥᱮᱱ ᱵᱟᱲᱟ ᱟᱠᱟᱱᱟ?
ᱦᱮᱸ ᱪᱟᱞᱟᱣ ᱟᱠᱟᱱᱟᱞᱮ᱾ ᱯᱨᱚᱛᱛᱮᱠ ᱵᱟᱨ ᱫᱚ ᱥᱩᱨ ᱜᱫᱚᱞᱮ ᱯᱨᱚᱛᱛᱮᱠ ᱵᱟᱨ ᱜᱮᱞᱮ ᱪᱟᱞᱟᱜ ᱜᱮᱭᱟ᱾
ᱚ ᱼᱼ
ᱟᱫᱚ ᱼᱼ ᱥᱟᱺᱜᱤᱧ ᱨᱮᱱ ᱦᱚᱸ ᱵᱟᱲᱟᱭ ᱨᱮᱦᱚᱸ ᱠᱚ ᱟᱫᱚ ᱚᱱᱠᱟ ᱢᱚᱛᱚ ᱛᱚ ᱟᱨ ᱵᱟᱝ ᱦᱩᱭᱩᱜᱼᱟ ᱤᱱᱟᱹ ᱠᱷᱟᱹᱛᱤᱨ ᱩᱱᱟᱹᱜᱼᱼ ᱢᱚᱱᱮ ᱠᱟᱛᱮᱜ ᱵᱟᱠᱚ ᱦᱤᱡᱩᱜᱼᱟ᱾ ᱠᱟᱹᱴᱤᱡ ᱡᱟᱠ ᱡᱚᱢᱚᱠ ᱦᱩᱭ ᱞᱮᱱᱠᱷᱟᱱ ᱫᱚᱠᱚ ᱡᱟᱹᱱᱤᱡ ᱠᱚ ᱦᱮᱡ ᱠᱚᱜ ᱜᱮᱭᱟᱼᱼ
ᱚ ᱟᱪᱪᱷᱟ᱾
ᱦᱮᱸ᱾
ᱟᱨᱼᱼ ᱚᱱᱠᱟ ᱡᱟᱦᱟᱸᱨᱮ ᱱᱤᱭᱟᱹ ᱵᱤᱛᱤ ᱫᱚ ᱮᱴᱟᱜ ᱡᱟᱭᱜᱟ ᱠᱚᱨᱮ ᱫᱟᱬᱟᱱ ᱠᱚ ᱵᱟᱢ ᱪᱟᱞᱟᱣ ᱟᱠᱟᱱᱟ?
ᱼᱼ ᱫᱟᱬᱟᱱ ᱫᱚ ᱚᱱᱠᱟ ᱵᱩᱨᱩ ᱧᱮᱞ ᱠᱚᱫᱚ ᱵᱟᱹᱧ ᱪᱟᱞᱟᱣ ᱟᱠᱟᱱᱟ ᱥᱩᱫᱩ ᱚᱱᱟ ᱵᱩᱨᱩ ᱵᱚᱸᱜᱟ ᱜᱤᱧ ᱧᱮᱞ ᱼᱼ ᱟᱨ ᱚᱱᱟ ᱟᱞᱮ ᱥᱩᱨ ᱨᱮᱱᱟᱜ ᱤᱧ ᱧᱮᱞ ᱼᱼ ᱵᱩᱨᱩ ᱫᱟᱬᱟᱱ ᱫᱚ ᱚᱱᱠᱟ ᱢᱚᱛᱚ ᱫᱛ ᱵᱟᱝ ᱪᱟᱞᱟᱣ ᱦᱩᱭ ᱟᱠᱟᱱᱟ᱾
ᱚᱱᱟ ᱪᱷᱟᱲᱟ ᱱᱚᱣᱟ ᱡᱮᱢᱚᱱ ᱤᱭᱟᱹ ᱠᱚᱠᱚ ᱪᱟᱞᱟᱜ ᱜᱮᱭᱟᱼᱼ ᱫᱩᱨᱜᱟᱯᱩᱨ ᱨᱮ ᱡᱮᱢᱚᱱ ᱰᱤᱵᱤᱥᱤ ᱢᱮᱱᱟᱜᱼᱟ ᱛᱮᱞᱠᱩᱯᱤᱼᱼ ᱚᱱᱠᱟ ᱱᱚᱣᱟ ᱠᱚ ᱫᱟᱬᱟᱱ ᱵᱟᱢ ᱥᱮᱱ ᱟᱠᱟᱱᱟ?
ᱵᱟᱹᱧ ᱪᱟᱞᱟᱣ ᱠᱟᱱᱟ ᱛᱮᱞᱠᱩᱯᱤ ᱫᱚ ᱱᱚᱱᱚᱸᱰᱮ ᱥᱩᱨ ᱨᱮ ᱵᱚᱨᱚ ᱱᱚᱜᱼᱚᱭ ᱥᱩᱥᱩᱱᱤᱭᱟᱹᱧ ᱪᱟᱞᱟᱣ ᱞᱮᱱ ᱛᱟᱦᱮᱸᱫ ᱚᱸᱰᱮ ᱛᱧ ᱧᱮᱞ ᱟᱹᱜᱩ ᱟᱠᱟᱫᱼᱟ ᱥᱩᱥᱩᱱᱭᱟ. ᱦᱚᱸ ᱦᱳᱭ ᱚᱱᱟᱦᱚᱸ ᱵᱩᱨᱩ ᱜᱮ ᱠᱟᱱᱟ ᱵᱩᱨᱩ ᱵᱚᱸᱜᱟ ᱞᱮᱠᱟᱱᱟᱜ ᱜᱮ
ᱚ ᱟᱫᱚ ᱛᱟᱦᱚᱞᱮ ᱚᱸᱰᱮ ᱫᱚ ᱚᱠᱟᱞᱮᱠᱟ ᱪᱮᱫᱞᱮᱠᱟ ᱚᱠᱟ ᱡᱚᱠᱷᱚᱱ ᱠᱚ ᱧᱮᱞᱟ
ᱚᱸ ᱠᱟᱨᱮ ᱥᱩᱥᱩᱱᱤᱭᱟᱹ. ᱨᱮ
ᱦᱳᱭ
ᱚᱸᱰᱮ ᱫᱚ ᱥᱩᱥᱩᱱᱤᱭᱟᱹ ᱫᱚ ᱚᱱᱮ ᱫᱟᱬᱟᱱ ᱠᱚ ᱪᱟᱞᱟᱜ ᱜᱮᱭᱟ ᱛᱚ ᱵᱮᱥᱤ ᱚᱱᱮ ᱫᱟᱬᱟᱱ ᱥᱚᱢᱚᱭ ᱨᱟᱵᱟᱝ ᱥᱚᱢᱚᱭ ᱜᱮ ᱵᱤᱥᱤ ᱚᱸᱰᱮ ᱫᱚ
ᱚ
ᱮᱢᱱᱤ ᱜᱚᱨᱚᱢ ᱥᱚᱢᱚᱭ ᱫᱚ ᱵᱟᱠᱚ ᱪᱟᱞᱟᱜ ᱜᱮᱭᱟ ᱦᱮᱸ ᱨᱟᱵᱟᱝ ᱫᱤᱱ ᱜᱮ ᱚᱱᱮ ᱫᱟᱬᱟᱱ
ᱩᱱ ᱜᱮᱠᱚ ᱪᱟᱞᱟᱜᱼᱟ, ᱵᱮᱥᱤ ᱫᱚ ᱦᱚᱲ ᱩᱱᱜᱮ ᱠᱟᱹᱴᱤᱡ ᱢᱮᱞᱟ ᱠᱚ ᱵᱟᱹᱭᱥᱟᱹᱜᱼᱟ ᱾
ᱚ ᱢᱟᱱᱮ ᱚᱸᱰᱮ ᱦᱚᱸ ᱡᱟᱦᱟᱱᱟᱜ ᱯᱚᱨᱚᱵᱽ ᱠᱚ ᱩᱯᱚᱞᱚᱠᱷᱮ ᱛᱮᱜᱮ ᱟᱨᱠᱤ ᱧᱮᱞ ᱠᱚᱠᱚ ᱪᱟᱞᱟᱜᱼᱟ ᱾
ᱦᱮᱸ ᱦᱟᱱᱮ ᱮᱱᱮᱡ ᱥᱮᱨᱮᱧ ᱚᱱᱠᱟᱱᱟᱜ ᱚᱱᱠᱟ ᱢᱮᱞᱟ ᱵᱟᱹᱭᱥᱟᱹᱜᱼᱟ ᱚᱸᱰᱮ ᱫᱚ
ᱦᱮᱸ ᱾
ᱫᱟᱬᱟᱱ ᱠᱚᱠᱚ ᱦᱤᱡᱩᱜᱼᱟ ᱯᱤᱠᱱᱤᱠ ᱟᱨᱠᱤ
ᱚ ᱟᱯᱮ ᱦᱚᱸᱯᱮ ᱥᱮᱱ ᱵᱟᱲᱟᱠᱟᱱᱟ ᱚᱱᱟᱛᱮᱢ ᱧᱮᱞ ᱠᱟᱜᱼᱟ ᱵᱟᱝ
ᱦᱳᱭ ᱢᱤᱫ ᱫᱷᱟᱣ ᱪᱟᱞᱟᱣ ᱦᱳᱭᱞᱮᱱ ᱛᱟᱸᱦᱮᱱᱟ ᱾ ᱢᱤᱫᱫᱷᱟ ᱾
ᱪᱮᱱᱟᱱᱟᱜ ᱡᱟᱭᱜᱟ ᱠᱚ ᱵᱟᱢ ᱥᱮᱱ ᱠᱟᱱᱟ ᱵᱟᱝ?
ᱵᱟᱝ ᱚᱱᱠᱟ ᱢᱚᱛᱚ ᱫᱚ ᱫᱟᱬᱟ ᱫᱚ ᱵᱟᱭ ᱦᱩᱭ ᱠᱟᱱᱟ ᱾ ᱚᱱᱟ ᱥᱩᱨ ᱥᱩᱯᱩᱨ ᱠᱚᱨᱮᱜ ᱜᱮ ᱢᱤᱫᱵᱟᱨ ᱧᱮᱞ ᱦᱳᱭ ᱠᱟᱱᱟ ᱾ ᱚᱸ ᱟᱨ, ᱟᱯᱮ ᱚᱱᱟ ᱥᱩᱨ ᱠᱚᱨᱮ ᱫᱚ ᱵᱩᱨᱩ ᱵᱟᱹᱱᱩᱜ ᱛᱮ?
ᱦᱮᱸ ᱟᱞᱮ ᱥᱩᱨ ᱠᱚᱨᱮ ᱦᱚᱸ ᱵᱩᱨᱩ ᱠᱚᱫᱚ ᱢᱮᱱᱟᱜᱼᱟ ᱟᱫᱚ ᱧᱮᱞ ᱞᱮᱠᱟᱛᱮᱫᱚ ᱫᱚᱢᱮ ᱫᱚ ᱵᱟᱝ ᱥᱮᱱ ᱦᱳᱭ ᱟᱠᱟᱱᱟ ᱡᱟᱸᱦᱟ ᱞᱮᱠᱟ ᱟᱸᱡᱚᱢ ᱦᱳᱭ ᱟᱠᱟᱱᱟ ᱚᱱᱟ ᱠᱚᱜᱮ ᱞᱟᱹᱭ ᱮᱫᱟ ᱟᱨᱠᱤ ᱞᱟᱹᱭ ᱟᱠᱚ ᱵᱟᱝᱢᱟ ᱫᱚᱢᱮ ᱢᱚᱡᱽ ᱜᱮ ᱱᱟᱜ ᱯᱩᱡᱟᱹ ᱠᱚ ᱦᱳᱭᱳᱜᱼᱟ ᱦᱚᱲ ᱠᱚᱠᱚ ᱡᱟᱣᱨᱟᱜ ᱜᱮᱭᱟ ᱾ ᱟᱫᱚ ᱱᱮ ᱦᱚᱲ ᱫᱚ ᱠᱟᱱᱟ
ᱚ ᱧᱮᱞ ᱫᱚ ᱵᱟᱢ ᱪᱟᱞᱟᱣ ᱠᱟᱱᱟ ᱛᱟᱦᱚᱞᱮ? ᱦᱮᱞᱳ, ᱪᱮᱫ ᱮᱢ ᱞᱟᱹᱭ ᱠᱮᱫᱟ
ᱞᱟᱹᱭᱫᱤᱧ ᱦᱚᱜᱼᱚᱭ ᱛᱚ ᱵᱩᱨᱩ ᱵᱚᱸᱜᱟ ᱛᱟᱦᱞᱮ ᱧᱮᱞ ᱟᱹᱜᱩ ᱞᱮᱠᱟ ᱛᱮᱜᱮ ᱢᱚᱱᱮᱭᱮᱫᱼᱟ ᱟᱨᱠᱤ ᱧᱮᱞᱟ ᱚᱱᱠᱟᱱᱟ ᱪᱮᱫ ᱞᱮᱠᱟ ᱠᱚᱢᱯᱤᱴᱤᱥᱮᱱ ᱠᱚ ᱦᱩᱭᱩᱜᱼᱟ ᱾
ᱦᱚᱸ ᱾
ᱟᱪᱪᱷᱟ ᱟᱢᱫᱚ ᱫᱟᱲᱟᱱ ᱠᱚᱢ ᱠᱩᱤᱭᱟᱜ ᱜᱮᱭᱟ ᱥᱮ ᱵᱟᱝ?
ᱠᱩᱥᱤᱭᱟᱜ ᱜᱤᱭᱟᱹᱧ ᱫᱟᱬᱟᱱ ᱠᱚᱫᱚ ᱟᱫᱚ ᱚᱱᱠᱟ ᱫᱚ ᱵᱟᱹᱧ ᱪᱟᱞᱟᱣ ᱵᱟᱲᱟ ᱟᱠᱟᱱᱟ ᱟᱫᱚ ᱚᱱᱠᱟ ᱜᱟᱛᱮ ᱠᱚ ᱵᱟᱹᱧ ᱧᱟᱢ ᱟᱠᱟᱫ ᱛᱚ ᱚᱝᱠᱟ ᱠᱩᱥᱤ ᱫᱚᱩᱧ ᱠᱩᱥᱤᱭᱟᱜ ᱜᱮᱭᱟ ᱾ ᱪᱟᱞᱟᱜ ᱫᱚ ᱮᱠᱞᱟ ᱛᱚ ᱟᱨ ᱪᱮᱫ ᱞᱮᱠᱟᱢ ᱫᱟᱬᱟᱱᱟ ᱮᱠᱞᱟ ᱠᱤ ᱪᱟᱞᱟᱜ ᱜᱟᱱᱟᱜᱼᱟ ᱫᱟᱬᱟ ᱫᱚ
ᱦᱳᱭ ᱟᱨ ᱱᱚᱝᱠᱟ ᱥᱩᱫᱩ ᱵᱩᱨᱩ ᱠᱚ ᱱᱚᱣᱟ ᱠᱚᱜᱮ ᱧᱮᱞ ᱥᱟᱱᱟ ᱢᱮᱭᱟ ᱥᱮ ᱱᱚᱝᱠᱟ ᱡᱟᱦᱟᱸ ᱫᱚ ᱡᱚᱞᱦᱟ ᱠᱚᱠᱚ ᱞᱟᱹᱭᱟ ᱢᱟᱨᱟᱝ ᱢᱟᱨᱟᱝ ᱥᱩᱚᱢᱩᱫᱨ ᱡᱟᱦᱟᱸ ᱠᱚ ᱚᱱᱠᱟᱱᱟᱜ ᱠᱚᱦᱚᱸ ᱧᱮᱞ ᱥᱟᱱᱟ ᱢᱮᱭᱟ ᱾
ᱛᱚ ᱢᱟᱱᱮ ᱡᱷᱚᱛᱚ ᱞᱮᱠᱟᱱᱟᱜ ᱜᱮ ᱧᱮᱞ ᱫᱚ ᱵᱩᱡᱷᱟᱹᱧ ᱡᱟᱸᱦᱟ ᱟᱨᱠᱤ ᱫᱟᱬᱟᱱ ᱞᱮᱠᱟᱱ ᱡᱤᱱᱤᱥ ᱡᱟᱦᱟᱸ ᱧᱮᱞ ᱞᱮᱠᱟᱱ ᱡᱤᱱᱤᱥ ᱡᱷᱚᱛᱚ ᱜᱮ ᱧᱮᱞ ᱫᱚ ᱵᱩᱡᱷᱟᱹᱣᱤᱧ ᱜᱮᱭᱟ ᱟᱫᱚ ᱪᱟᱞᱟᱣ ᱫᱚ ᱵᱟᱝ ᱦᱩᱭ ᱠᱟᱱᱟ ᱾ ᱢᱚᱱᱮ ᱫᱚ ᱦᱮᱱᱟᱜᱼᱟ ᱪᱟᱞᱟᱜ ᱦᱩᱭᱩᱜᱼᱟ ᱱᱟᱦᱟᱜ ᱧᱮᱞ ᱟᱹᱜᱩᱭ ᱦᱩᱭᱩᱜᱼᱟ ᱢᱤᱫ ᱫᱷᱟᱣ ᱠᱟᱛᱮᱫ ᱫᱚ ᱡᱚᱛᱚ ᱜᱮ
ᱚ, ᱟᱹᱰᱤ ᱱᱟᱯᱟᱭ ᱢᱚᱱᱮ ᱢᱮᱱᱟᱜᱼᱟ ᱢᱟᱱᱮ ᱪᱟᱞᱟᱜ ᱫᱚ ᱦᱩᱭᱩᱜ ᱜᱮᱭᱟ ᱦᱮᱸ ᱵᱟᱝ,
ᱦᱳᱭ ᱾
ᱞᱟᱦᱟᱨᱮ ᱮ ᱢᱟᱱᱮ ᱱᱚᱝᱠᱟ ᱥᱩᱨ ᱥᱩᱯᱩᱨ ᱟᱯᱮ ᱱᱚᱝᱠᱟ ᱰᱮᱢ ᱠᱚ ᱵᱟᱹᱱᱩᱜ ᱠᱟᱜᱼᱟ ᱡᱟᱦᱟᱸ ᱠᱚᱨᱮ ᱫᱚ ᱱᱟᱹᱣᱠᱟᱹ ᱠᱚ ᱤᱭᱟᱹ ᱠᱚ ᱱᱚᱣᱟ ᱠᱚᱢ ᱧᱮᱞ ᱠᱟᱫᱟ ᱾
ᱦᱮᱸ ᱦᱚᱸᱱᱚᱜᱼᱚᱭ ᱥᱩᱨ ᱢᱩᱠᱩᱴᱢᱚᱱᱤᱯᱩᱨ ᱱᱚᱣᱟ ᱥᱩᱨ ᱜᱮᱭᱟ ᱟᱞᱮ ᱴᱷᱮᱱ ᱠᱷᱚᱱ ᱫᱚ ᱚᱸᱰᱮ ᱜᱤᱧ ᱧᱮᱞ ᱠᱟᱜᱼᱟ ᱾
ᱢᱩᱠᱩᱴᱢᱩᱱᱤᱯᱩᱨ ᱫᱚ ᱫᱚᱢᱮᱜᱮ ᱧᱩᱛᱩᱢᱟᱱᱤᱡ ᱠᱟᱱᱟ ᱾ ᱚᱱᱟ ᱤᱫᱤ ᱠᱟᱛᱮᱜ ᱢᱟ ᱜᱟᱭᱟᱱ ᱠᱚᱦᱚᱸ ᱚᱞ ᱠᱟᱱᱟ ᱾
ᱦᱮᱸ ᱚᱞ ᱠᱟᱱᱟ ᱾
ᱟᱞᱮ ᱫᱚ ᱟᱸᱡᱚᱢ ᱜᱮ ᱚᱱᱠᱟ ᱜᱟᱭᱟᱱ ᱠᱚᱨᱮ ᱯᱟᱲᱦᱟᱣ ᱜᱮ ᱟᱫᱚ ᱟᱯᱮ ᱫᱚ ᱢᱮᱜ ᱛᱮᱯᱮ ᱧᱮᱞ ᱠᱟᱜᱼᱟ ᱵᱟᱝ?
ᱦᱳᱭ ᱢᱮᱜ ᱛᱮᱞᱮ ᱧᱮᱞ ᱠᱟᱜᱼᱟ ᱟᱞᱮ ᱫᱚ ᱧᱮᱞ ᱦᱤᱡᱩᱜ ᱯᱮ ᱟᱯᱮ ᱦᱚᱸ᱾ ᱧᱮᱞ ᱤᱫᱤᱭᱟᱯᱮ,
ᱦᱮᱸ᱾ ᱦ
ᱦᱮᱸ?
ᱚᱱᱟ ᱠᱚᱨᱮ ᱵᱟᱢ ᱫᱮᱡ ᱵᱟᱲᱟ ᱠᱟᱱᱟ?
ᱵᱟᱝᱜᱮ ᱫᱮᱡ ᱫᱚ ᱵᱟᱹᱧ ᱫᱮᱡ ᱟᱠᱟᱫᱟ ᱧᱮᱞ ᱫᱩᱧ ᱧᱮᱞ ᱠᱟᱫᱟ᱾
ᱚ᱾
ᱦᱳᱸ ᱥᱩᱨ ᱠᱟᱛᱮᱜ ᱜᱮ ᱧᱮᱞ ᱫᱚ ᱦᱩᱭ ᱟᱨ ᱠᱟᱱᱟ ᱟᱫᱚ ᱫᱮᱡ ᱫᱚ ᱵᱟᱝ ᱦᱩᱭ ᱠᱟᱱᱟ᱾
ᱦᱮᱸ ᱛᱚ, ᱤᱭᱟᱹ ᱨᱮᱢᱟ ᱜᱟᱭᱟᱱ ᱨᱮᱢᱟ ᱚᱞ ᱢᱮᱱᱟᱜᱼᱟ ᱧᱟᱞᱟᱫ ᱧᱟᱞᱟᱫ ᱫᱚᱨᱭᱟ ᱥᱟᱹᱨᱤ ᱛᱮᱜᱮ ᱡᱟᱹᱱᱤᱡ ᱧᱟᱞᱟᱫ ᱧᱟᱞᱟᱫ ᱜᱮᱭᱟ?
ᱦᱮᱸ ᱧᱟᱞᱟᱫ ᱜᱮᱭᱟ ᱧᱟᱞᱟᱫ ᱜᱮ ᱧᱮᱞᱚᱜᱼᱟ᱾
ᱟᱪᱪᱷᱟ ᱚᱸᱰᱮ ᱫᱚ ᱚᱠᱟ ᱥᱚᱢᱚᱭ ᱨᱮ ᱯᱚᱨᱚᱵᱽ ᱠᱚ ᱦᱳᱭᱳᱜ ᱛᱮ ᱫᱚᱢᱮ ᱰᱮᱢ ᱧᱮᱞ ᱠᱚ ᱪᱟᱞᱟᱜᱼᱟ?
ᱚᱸᱰᱮ ᱦᱚᱸ ᱚᱱᱮ ᱨᱟᱵᱟᱝ ᱫᱤᱱ ᱜᱮ᱾ ᱨᱟᱵᱟᱝ ᱫᱤᱱ ᱜᱮ ᱢᱮᱞᱟ ᱵᱟᱹᱭᱥᱟᱹᱜᱼᱟ ᱩᱱ ᱥᱚᱢᱚᱭ᱾ ᱢᱮᱞᱟ ᱠᱚ ᱦᱩᱭᱩᱜᱼᱟ ᱦᱟᱱᱮ, ᱟᱹᱰᱤ ᱠᱤᱪᱷᱩ ᱯᱚᱨᱚᱵᱽ ᱠᱚ ᱢᱟᱱᱮ ᱚᱱᱠᱟ ᱢᱮᱞᱟ ᱴᱮᱞᱟ ᱠᱚ ᱵᱟᱹᱭᱥᱟᱹᱣ ᱜᱮ ᱦᱚᱜᱼᱚᱭ ᱠᱤᱪᱷᱩ ᱫᱤᱱ ᱢᱟᱲᱟᱝ ᱜᱮᱛᱚ ᱠᱚ ᱵᱟᱹᱭᱥᱟᱹᱣ ᱠᱮᱫᱟ, ᱦᱩᱭᱱᱟ ᱪᱮᱫ ᱢᱮᱞᱟ ᱡᱮ ᱵᱟᱹᱧ ᱫᱤᱥᱟᱹ ᱫᱟᱲᱮᱭᱟᱜ ᱠᱟᱱᱟ, ᱦᱮᱸ ᱠᱤᱪᱷᱩ ᱫᱤᱱ ᱢᱟᱲᱟᱝ ᱜᱮ ᱢᱤᱫᱴᱮᱱ ᱢᱮᱞᱟ ᱦᱩᱭᱱᱟ ᱚᱸᱰᱮ ᱜᱮ᱾ ᱨᱟᱵᱟᱝ ᱫᱤᱱ ᱫᱚ ᱦᱟᱱᱮ ᱯᱤᱠᱱᱤᱠ ᱠᱚᱠᱚ ᱦᱤᱡᱩᱜᱼᱟ ᱩᱱᱜᱮ ᱡᱟᱹᱥᱛᱤ ᱫᱚ ᱟᱨᱠᱤ ᱦᱚᱲ, ᱧᱮᱧᱮᱞ ᱠᱚ ᱦᱤᱡᱩᱜᱼᱟ ᱯᱤᱠᱱᱤᱠ ᱠᱚ, ᱢᱮᱞᱟ ᱦᱚᱸᱠᱚ ᱵᱟᱹᱭᱥᱟᱹᱣᱟ ᱩᱱᱜᱮ᱾
ᱚ ᱢᱟᱱᱮ ᱩᱱᱫᱚ ᱟᱨᱠᱤ ᱦᱚᱲ ᱠᱚᱦᱚᱸ ᱰᱷᱮᱨ ᱧᱚᱜ ᱠᱚ ᱦᱤᱡᱩᱜᱼᱟ ᱟᱨ ᱚᱱᱮ, ᱦᱚᱲ ᱫᱚ ᱧᱮᱞ ᱨᱮ ᱵᱷᱟᱜᱮ ᱵᱩᱡᱷᱟᱹᱜᱼᱟ ᱵᱟᱝ?
ᱦᱳᱭ ᱢᱟᱱᱮ ᱩᱱᱜᱮ ᱧᱩᱛᱩᱢ ᱞᱮᱠᱟᱱ ᱫᱤᱱ ᱟᱨᱠᱤ ᱩᱱ᱾ ᱨᱟᱵᱟᱝ ᱥᱚᱢᱚᱭ ᱜᱮᱠᱚ ᱦᱤᱡᱩᱜᱼᱟ ᱥᱮ ᱵᱮᱥᱤ ᱟᱨ ᱩᱱᱜᱮ ᱢᱮᱞᱟ ᱦᱚᱸ ᱦᱩᱭᱩᱜᱼᱟ᱾ ᱥᱟᱺᱜᱤᱧ ᱥᱟᱺᱜᱤᱧ ᱠᱚᱨᱮᱱ ᱠᱚ ᱦᱤᱡᱩᱜᱼᱟ᱾
ᱚ᱾
ᱚ ᱪᱮᱜ ᱪᱚᱝ ᱵᱟᱝ ᱟᱸᱡᱚᱢ ᱞᱮᱱᱟ?
ᱚ
ᱦᱮᱸ,
ᱚ,
ᱦᱤᱡᱩᱜ ᱢᱮ ᱯᱮ ᱟᱯᱮ ᱦᱚᱸ ᱚᱱᱛᱮ ᱠᱷᱚᱱ ᱯᱷᱳᱱ ᱧᱮᱞ ᱦᱤᱡᱩᱜ ᱯᱮ᱾ ᱱᱮ ᱨᱟᱵᱟᱝ ᱥᱚᱢᱚᱭ ᱫᱚᱢᱮ, ᱟᱹᱰᱤ ᱢᱮᱞᱟ ᱵᱟᱹᱭᱥᱟᱹᱜᱼᱟ ᱟᱹᱰᱤ ᱢᱟᱨᱟᱝ ᱢᱮᱞᱟ ᱟᱨᱠᱤ ᱵᱚᱲᱚ ᱥᱚᱲᱚ ᱜᱮ ᱦᱩᱭᱩᱜᱼᱟ᱾ ᱦᱩᱸ ᱧᱮᱞ ᱤᱫᱤᱭᱟᱯᱮ ᱢᱮᱜ ᱛᱮ᱾ ᱰᱮᱢ ᱠᱚᱯᱮ ᱧᱮᱞᱟ᱾
ᱦᱮᱸ, ᱧᱮᱞ ᱫᱚ ᱦᱩᱭᱩᱜ ᱜᱮᱭᱟ ᱡᱮᱦᱮᱛᱩ ᱩᱱᱟᱹᱜ ᱢᱟᱨᱟᱝ ᱱᱟᱜᱟᱢᱤᱭᱟᱹ ᱢᱤᱫᱴᱮᱱ ᱜᱟᱢᱟᱢ ᱨᱮ ᱚᱞ ᱥᱟᱵ ᱨᱟᱠᱟᱵ ᱟᱠᱟᱱᱟ ᱢᱮᱫᱛᱮ, ᱧᱮᱞ ᱜᱮ ᱵᱷᱟᱜᱮᱭᱟ ᱾
ᱦᱮᱸ,
ᱟᱨ ᱯᱟᱲᱦᱟᱣ ᱠᱷᱚᱱ ᱫᱚ ᱧᱮᱞ ᱠᱟᱛᱮ ᱜᱮ ᱫᱤᱥᱟᱹ ᱫᱚᱦᱚ ᱠᱚᱫᱚ ᱱᱟᱯᱟᱭᱟ ᱦᱮᱸ ᱵᱟᱝ,
ᱦᱳᱭ᱾ ᱯᱟᱲᱦᱟᱜ ᱫᱚ ᱦᱤᱲᱤᱧᱚᱜᱼᱟ ᱟᱫᱚᱢ ᱧᱮᱞ ᱫᱚᱦᱚ ᱠᱟᱜ ᱠᱷᱟᱱ ᱫᱚ ᱫᱤᱥᱟᱹ ᱛᱟᱦᱮᱱᱟ ᱱᱚᱸᱰᱮ ᱚᱱᱠᱟᱧ ᱧᱮᱞ ᱠᱮᱫᱟ ᱦᱟᱸᱰᱮ ᱱᱚᱝᱠᱟᱧ ᱧᱮᱞ ᱠᱮᱫᱟ ᱾ ᱠᱮᱫᱟ
ᱦᱳᱭ ᱟᱫᱚ ᱡᱟᱦᱟᱸ ᱞᱮᱠᱟ ᱜᱟᱭᱟᱱ ᱨᱮ ᱥᱟᱵ ᱫᱚᱦᱚ ᱞᱮᱫᱟ ᱠᱚ ᱾ ᱚᱱᱠᱟ ᱜᱮ ᱠᱤ ᱥᱟᱹᱨᱤᱛᱮ ᱚᱱᱟ ᱠᱚᱨᱮᱱᱟᱜ ᱚᱱᱟ ᱴᱚᱴᱷᱟ ᱠᱚᱫᱚ ᱰᱩᱵᱩᱡ ᱟᱠᱟᱱᱟ?
ᱰᱩᱵᱩᱡ ᱞᱮᱱᱟ ᱟᱫᱚ ᱞᱟᱦᱟ ᱧᱚᱜ ᱨᱮᱱᱟᱜ ᱠᱟᱛᱷᱟ ᱠᱟᱱᱟ ᱛᱚ ᱟᱫᱚ ᱱᱤᱡᱮ ᱢᱟ ᱫᱚᱢᱮ ᱞᱟᱦᱟ ᱨᱮᱱ ᱦᱚᱲ ᱫᱚ ᱵᱟᱝ ᱠᱟᱱᱟ ᱠᱟᱱᱟᱣ
ᱦᱮᱸ ᱦᱮᱸ
ᱟᱫᱚ ᱩᱱᱟᱹᱜ ᱫᱚ ᱦᱚᱲᱟᱜ ᱢᱚᱪᱟ ᱨᱮᱜᱮ ᱟᱸᱡᱚᱢ ᱟᱠᱟᱱᱟ ᱢᱮᱫ ᱛᱮ ᱫᱚ ᱵᱟᱝ ᱧᱮᱞ ᱦᱩᱭᱩ ᱟᱠᱟᱱᱟ ᱪᱮᱫᱟ ᱰᱩᱵᱩᱡ ᱞᱮᱱᱟ ᱾ ᱚᱱᱟ ᱫᱚ
ᱚ ᱟᱪᱪᱷᱟ ᱾
ᱞᱟᱹᱭᱟᱠᱚ ᱰᱩᱵᱩᱡ ᱞᱮᱱ ᱛᱦᱱᱟ ᱡᱮ ᱟᱨᱠᱤ ᱯᱟᱹᱦᱤᱞ ᱧᱚᱜ ᱨᱮᱱ ᱦᱚᱲ ᱠᱚᱠᱚ ᱛᱟᱦᱮᱸ ᱠᱟᱱᱟ ᱾ ᱦᱩᱸ ᱚ
ᱟᱫᱚ ᱱᱚᱝᱠᱟ ᱱᱚᱣᱟ ᱟᱵᱚ ᱫᱤᱥᱚᱢ ᱠᱷᱚᱱ ᱵᱟᱭᱨᱮ ᱫᱤᱥᱚᱢ ᱪᱟᱞᱟᱜ ᱫᱚ᱾ ᱚ ᱥᱟᱱᱟᱢᱮ ᱜᱮᱭᱟ ᱛᱚ ᱚᱠᱟᱨᱮ ᱯᱳᱭᱞᱳᱢ ᱪᱟᱞᱟᱜᱼᱟ ᱡᱩᱫᱤᱢ ᱪᱟᱞᱟᱜ ᱜᱮᱭᱟ?
ᱟᱫᱚ ᱪᱟᱞᱟᱣ ᱫᱚ ᱵᱩᱡᱷᱟᱹᱣ ᱫᱚ ᱵᱩᱡᱷᱟᱹᱣ ᱜᱮ ᱢᱮᱱᱟᱜᱼᱟ ᱛᱚ ᱟᱥᱟ ᱫᱚ ᱦᱮᱱᱟᱜᱼᱟ ᱪᱟᱞᱟᱜ ᱦᱩᱭᱩᱜᱼᱟ ᱱᱟᱦᱜ ᱾ ᱟᱫᱚ ᱚᱠᱟᱨᱮ ᱱᱟᱷᱜ ᱜᱚᱴᱟᱜᱼᱟ ᱦᱟᱸᱜ ᱵᱟᱹᱧ ᱞᱟᱹᱭ ᱫᱟᱲᱮᱭᱟᱜ ᱠᱟᱱᱟ ᱱᱤᱛᱚᱜ ᱫᱚ ᱾
ᱚ ᱟᱪᱪᱷᱟ ᱾
ᱦᱩᱸ ᱪᱟᱞᱟᱜ ᱫᱚ ᱦᱩᱭᱩᱜ ᱜᱮᱭᱟ ᱱᱟᱜ ᱧᱮᱞ ᱟᱹᱜᱩᱭ ᱦᱩᱭᱩᱜᱼᱟ ᱢᱤᱫ ᱫᱷᱟᱣ ᱠᱟᱛᱮ ᱫᱚ ᱾
ᱦᱳᱭ ᱟᱨ ᱫᱟᱬᱟᱱ ᱢᱟ ᱡᱚᱛᱚ ᱦᱚᱲ ᱜᱮᱵᱚᱱ ᱠᱩᱥᱤᱭᱟᱜ ᱦᱮᱸ ᱵᱟᱝ
ᱦᱳᱭ ᱫᱟᱬᱟᱱ ᱞᱮᱠᱷᱟᱱ ᱡᱚᱛᱚ ᱦᱚᱲ ᱜᱮ ᱫᱟᱬᱟ ᱫᱚ ᱵᱩᱡᱷᱟᱹᱣ ᱜᱮᱭᱟ ᱾ ᱢᱮᱫ ᱛᱮᱢ ᱧᱮᱞ ᱟᱹᱜᱩᱭᱟ ᱾ ᱦᱚᱲᱟᱜ ᱢᱚᱪᱟᱨᱮ ᱟᱸᱡᱚᱢ ᱢᱮᱫ ᱛᱮ ᱧᱮᱞ
ᱦᱩᱸ
ᱴᱤᱠ ᱛᱟᱭᱚᱢᱟᱭᱚᱢᱥᱮ
ᱟᱨ ᱮᱢᱱᱤ ᱮᱴᱟᱜ ᱠᱤᱪᱷᱩ ᱠᱷᱚᱱ ᱫᱚ ᱯᱚᱨᱚᱵᱽ ᱯᱟᱛᱟ ᱠᱚ ᱯᱟᱛᱟ ᱱᱚᱣᱟ ᱠᱚ ᱠᱷᱚᱱ ᱫᱚ ᱡᱩᱫᱤ ᱡᱟᱦᱟᱱ ᱫᱤᱥᱚᱢ ᱜᱮ ᱫᱟᱬᱟᱱᱮᱢ ᱪᱟᱞᱟᱜᱼᱟ ᱚᱱᱟ ᱦᱚᱸ ᱟᱹᱰᱤ ᱪᱮᱨᱦᱟ ᱵᱩᱡᱷᱟᱹᱜᱼᱟ ᱾ ᱚᱸᱰᱮᱱ ᱦᱚᱲᱟᱜ ᱨᱤᱛᱤ ᱨᱮᱣᱟᱡᱽ ᱦᱮᱸ ᱵᱟᱝ ᱧᱮᱞ ᱠᱚ
ᱱᱟᱜ ᱮᱢ ᱧᱮᱞ ᱟᱹᱜᱩᱭᱟ ᱢᱟᱱᱮ ᱜᱚᱴᱟ ᱫᱤᱥᱚᱢ ᱨᱮᱱᱟᱜ ᱜᱮᱛᱚ ᱟᱞᱟᱫᱟ ᱟᱞᱟᱫᱟ ᱜᱮᱭᱟ ᱵᱟᱝ ᱢᱤᱫ ᱛᱟᱵᱚᱱᱟ ᱥᱮ ᱾ ᱚ ᱧᱮᱞ ᱟᱹᱜᱩᱭ ᱦᱩᱭᱩᱜᱼᱟ ᱢᱤᱫ ᱫᱷᱟᱹᱣ ᱠᱟᱛᱮ ᱫᱚ ᱾
ᱦᱮᱸ
ᱟᱢᱫᱚ ᱚᱠᱟ ᱠᱚᱨᱮᱢ ᱫᱟᱬᱟ ᱟᱠᱟᱣ ᱠᱟᱜᱼᱟ ᱢᱟᱱᱮ ᱚᱱᱠᱟ ᱫᱟᱬᱟᱱᱮᱢ ᱪᱟᱞᱟᱣ ᱵᱟᱲᱟᱣ ᱟᱠᱟᱱᱟ ᱾
ᱦᱮᱸ ᱮ ᱥᱮᱱ ᱫᱚ ᱱᱚᱜᱼᱚᱭ ᱦᱩᱭ ᱠᱟᱱᱟ ᱥᱟᱢᱟᱝ ᱨᱮ ᱟᱵᱚ ᱡᱮᱢᱚᱱ ᱡᱷᱟᱲᱠᱷᱚᱸᱰ ᱢᱮᱱᱟᱜᱼᱟ ᱩᱲᱤᱥᱥᱟ ᱢᱮᱱᱟᱜᱼᱟ ᱾ ᱚᱱᱟ ᱠᱚᱨᱮᱜ ᱥᱮᱱ ᱦᱩᱭ ᱠᱟᱱᱟ ᱜᱩᱨᱩ ᱜᱚᱝᱠᱮᱭᱟᱜ ᱡᱟᱱᱟᱢ ᱢᱟᱦᱟ ᱠᱚᱨᱮᱜ ᱩᱲᱤᱥᱥᱟ ᱨᱮᱫᱚ ᱥᱮᱱ ᱦᱩᱭ ᱠᱟᱱᱟ ᱛᱟᱦᱮᱱᱟ ᱾ ᱟᱨ ᱡᱷᱟᱲᱠᱷᱚᱸᱰ ᱫᱚ ᱮᱢᱱᱤ ᱜᱮ ᱱᱚᱝᱠᱟ ᱥᱮᱱ ᱦᱩᱭ ᱟᱠᱟᱱᱟ ᱫᱟᱲᱟᱱ ᱧᱩᱛᱩᱢ